ᱦᱮᱞᱳ ᱦᱮᱸ ᱥᱟᱹᱜᱩᱱ ᱥᱤᱸᱜᱟᱹᱲ ᱜᱚᱢᱠᱮ। ᱦᱮᱸ ᱟᱸᱡᱟᱢᱚᱜ ᱠᱟᱱᱟ।
ᱦᱮᱸ ᱥᱟᱜᱩᱱ ᱥᱤᱸᱜᱟᱹᱲ
ᱦᱮᱸ ᱥᱟᱹᱜᱩᱱ ᱥᱤᱸᱜᱟᱹᱲ
ᱱᱟᱯᱟᱭ ᱜᱮ?
ᱦᱮᱸ ᱱᱟᱯᱟᱭ ᱜᱮ ᱢᱮᱱᱟᱜ ᱟᱠᱟᱫ ᱞᱤᱧᱟᱹ ᱱᱟᱦᱟᱜ᱾ ᱟᱹᱵᱤᱱ ᱜᱮ ᱚᱠᱟ ᱞᱮᱠᱟ ᱢᱮᱱᱟᱜ ᱟᱠᱟ ᱵᱤᱱᱟ?
ᱦᱮᱸ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟ।
ᱟᱪᱪᱷᱟ ᱚᱲᱟᱜ ᱠᱚᱨᱮ ᱥᱟᱱᱟᱢ ᱜᱮ ᱱᱟᱯᱟᱭ ᱵᱟᱲᱟ ᱠᱚ ᱦᱮᱱᱟᱜ ᱠᱚᱣᱟ?
ᱦᱮᱸ ᱥᱟᱱᱟᱢ ᱜᱮ ᱱᱟᱯᱟᱭ ᱵᱟᱲᱟ ᱢᱮᱱᱟᱜ ᱠᱚᱣᱟ ᱱᱤᱭᱟᱹ ᱜᱷᱟᱹᱲᱤᱡ ᱫᱚ।
ᱦᱮᱸ ᱛᱟᱦᱚᱞᱮ ᱦᱚᱭ ᱦᱤᱥᱤᱫ ᱠᱚ ᱚᱠᱟ ᱞᱮᱠᱟ ᱚᱱᱛᱮ?
ᱱᱚᱛᱮ ᱦᱚᱞᱟ ᱢᱟᱫᱷᱮᱨ ᱠᱷᱚᱱ ᱜᱮ ᱫᱚᱢᱮ ᱫᱟᱜ ᱫᱟᱭ। ᱟᱫᱚ ᱠᱟᱹᱴᱤᱡ ᱚᱲᱟᱜ ᱠᱷᱚᱱ ᱦᱚᱸ ᱩᱰᱩᱝ ᱵᱟᱝ ᱜᱟᱱᱚᱜᱼᱟ। ᱱᱚᱜᱼᱚ ᱱᱤᱛᱚᱜ ᱠᱟᱹᱴᱤᱡ ᱛᱚ ᱵᱚᱱᱫᱚ ᱠᱟᱫᱟ। ᱛᱟᱨᱯᱚᱨᱮ ᱧᱤᱫᱟᱹ ᱟᱨᱦᱚᱸ ᱦᱤᱡᱩᱜᱼᱟ ᱪᱮᱛᱟ ᱫᱟᱜ ᱠᱚ᱾ ᱵᱟᱝ ᱵᱩᱡᱷᱟᱹᱜ ᱠᱟᱱᱟ ᱟᱯᱮ ᱥᱮᱫ ᱫᱚ ᱪᱮᱫ ᱠᱟ ᱡᱟᱹᱯᱩᱫᱚᱜ ᱠᱟᱱᱟ?
ᱦᱮᱸ ᱡᱟᱹᱯᱩᱫ ᱵᱟᱲᱟᱭᱮᱫ ᱜᱮᱭᱟᱭ ᱱᱟᱦᱟᱜ ᱛᱮᱦᱮᱧ ᱥᱮᱛᱟᱜ ᱥᱮᱛᱟᱜ ᱱᱟᱥᱮ ᱱᱟᱥᱮ ᱡᱟᱹᱯᱩᱫ ᱵᱟᱲᱟ ᱞᱮᱜᱼᱟᱭ। ᱟᱨ ᱱᱤᱛᱚᱜ ᱫᱚ ᱱᱟᱦᱟᱜ ᱚᱱᱠᱟ ᱫᱚ ᱵᱟᱭ ᱡᱟᱼ ᱼᱯᱩᱫ ᱞᱮᱠᱟ ᱟᱥᱟᱜ ᱠᱟᱱᱟ ᱯᱟᱪᱮᱫ ᱱᱟᱦᱟᱜ ᱯᱷᱟᱸᱠᱟ ᱜᱮᱛᱚ ᱧᱮᱞᱚᱜ ᱠᱟᱱᱟ ᱨᱤᱢᱤᱞ ᱠᱚ।
ᱟᱪᱪᱷᱟ ᱱᱚᱛᱮ ᱦᱚᱸ ᱚᱱᱠᱟ ᱜᱮ।
ᱥᱮ ᱮᱱᱟᱱᱟᱜ ᱦᱮᱸ ᱦᱮᱸ
ᱱᱟᱫᱚ ᱫᱟᱜ ᱫᱚ ᱥᱟᱛ ᱛᱟᱹᱨᱤᱠᱷ ᱫᱷᱟᱹᱨᱤᱡ ᱢᱮᱱᱟᱜᱼᱟ ᱟᱛᱚ ᱟᱫᱚ ᱛᱤᱠᱤ ᱜᱮ ᱡᱟᱹᱱᱤᱡ ᱪᱮᱫᱠᱟ ᱫᱟᱜ ᱠᱚ ᱦᱤᱡᱩᱜ ᱠᱟᱱᱟ। ᱛᱟᱨᱯᱚᱨ ᱫᱟᱜ ᱫᱤᱱ ᱜᱮᱛᱚ ᱦᱤᱡᱩᱜ ᱠᱟᱱᱟ ᱟᱫᱚ।
ᱦᱳᱭ ᱟᱨ ᱦᱮᱸ ᱥᱮᱴᱮᱨ ᱜᱚᱫᱚᱜ ᱠᱟᱱᱟ ᱱᱟᱦᱟᱜ ᱫᱟᱜ ᱫᱤᱱ ᱠᱚᱦᱚᱸ
ᱫᱟᱜ ᱫᱚ ᱫᱚᱨᱠᱟᱨ ᱠᱟᱱ ᱜᱮᱭᱟ ᱟᱫᱚ ᱱᱤᱛᱚᱜ ᱼᱼ ᱩᱱᱟᱹᱜ ᱴᱟ ᱵᱟᱝ ᱫᱚᱨᱠᱟᱨ ᱠᱟᱱ ᱨᱮᱦᱚᱸ ᱟᱫᱚ ᱡᱟᱦᱟᱸ ᱫᱚ ᱦᱩᱲᱩ ᱠᱚ ᱨᱚᱦᱚᱭ ᱦᱩᱭᱩᱜᱼᱟ ᱟᱫᱚ ᱟᱨᱟᱢᱵᱚ ᱦᱩᱭᱩᱜᱼᱟ। ᱩᱱᱟᱹᱜ ᱩᱱᱻ ᱡᱚᱦᱚᱜ ᱫᱚ ᱫᱟᱜᱟᱭ ᱥᱮ ᱵᱟᱝ? ᱵᱟᱝ ᱵᱩᱡᱷᱟᱹᱜ ᱠᱟᱱᱟ ᱠᱤᱱᱛᱩ ᱩᱱ ᱟᱹᱰᱤ ᱜᱮ ᱼᱻ ᱫᱟᱜ ᱢᱟ ᱞᱟᱹᱠᱛᱤ ᱠᱟᱱᱟ।
ᱦᱳᱭ ᱦᱳᱭ
ᱟᱫ ᱟᱞᱮ ᱥᱮᱫ ᱢᱟ ᱚᱱᱠᱟ ᱦᱩᱸ ᱟᱫᱚ ᱟᱯᱮ ᱥᱮᱫ ᱪᱮᱫᱠᱟ ᱫᱟᱜ? ᱵᱮᱵᱚᱥᱛᱟ ᱠᱚᱫᱚ ᱢᱮᱱᱟᱜ ᱟᱥᱮ ᱵᱟᱝ? ᱚᱱᱠᱟ ᱡᱩᱫᱤ ᱡᱩᱫᱤ ᱥᱮᱨᱢᱟ ᱡᱟᱹᱨᱤ ᱡᱩᱫᱤ ᱵᱟᱝ ᱦᱤᱡᱩᱜᱼᱟ।
ᱪᱟᱥ ᱠᱟᱹᱢᱤ ᱯᱮ ᱞᱟᱦᱟ ᱫᱟᱲᱮᱭᱟᱜᱼᱟ ᱥᱮ ᱵᱟᱝ?
ᱥᱮᱨᱢᱟ ᱡᱟᱹᱲᱤ ᱡᱩᱫᱤ ᱵᱟᱭ ᱦᱤᱡᱩᱜᱼᱟ ᱛᱟᱦᱚᱞᱮ ᱫᱚ ᱱᱟᱦᱟᱜ ᱟᱫᱚ ᱠᱟᱨᱮᱱᱴ ᱠᱚᱛᱮ ᱡᱟᱦᱟᱸ ᱥᱮ ᱥᱮᱞᱚ ᱠᱚ ᱥᱟᱢ ᱢᱟᱨᱥᱟᱞ ᱠᱚ ᱥᱮᱴ ᱠᱟᱜᱼᱟ ᱱᱟᱦᱟᱜ ᱦᱮᱸᱥᱮ ᱤᱱᱟᱹ ᱠᱚᱛᱮ ᱜᱮ ᱪᱟᱥ ᱵᱟᱲᱟ ᱦᱩᱭᱩᱜᱼᱟ ᱵᱟᱝᱠᱷᱟᱱ ᱫᱟᱜ ᱵᱟᱛᱟᱱ ᱟᱛᱮ ᱪᱟᱥ ᱦᱩᱭᱩᱜ ᱜᱮᱭᱟ ᱚᱚᱠᱟ ᱫᱚ ᱱᱟᱜ ᱜᱟᱰᱟ ᱠᱚ ᱥᱮ ᱥᱮᱬᱟ ᱥᱮᱬᱟ ᱰᱮᱢ ᱠᱚᱫᱚ ᱱᱟᱜ ᱵᱟᱪᱩᱜ ᱟᱠᱟᱫᱟ ᱡᱚᱜᱽ ᱜᱟᱹᱰᱭᱟᱹ ᱠᱚᱜᱮ ᱢᱮᱱᱟᱜ ᱟᱠᱟᱫᱟ ᱤᱱᱟᱹ ᱠᱚᱛᱮ ᱜᱮ ᱦᱳᱭ
ᱟᱫᱚ ᱢᱚᱴᱟ ᱢᱩᱩᱴᱤ ᱵᱮᱵᱚᱥᱛᱷᱟ ᱫᱚ ᱢᱮᱱᱟᱜᱼᱟ ᱛᱟᱦᱚᱞᱮ ᱚᱱᱛᱮ ᱫᱚ
ᱦᱳᱭ ᱦᱳᱭ ᱢᱚᱴᱴᱟᱢᱩᱴᱤ ᱢᱮᱱᱟᱜ ᱟᱠᱟᱫ
ᱟᱫᱚ ᱡᱩᱫᱤ ᱢᱚᱴᱟᱢᱩᱴᱤ ᱫᱟᱜ ᱡᱩᱫᱤ ᱵᱟᱝ ᱦᱤᱡᱩᱜᱼᱟ ᱢᱟᱱᱮ ᱫᱮᱨᱤᱜᱟᱭ ᱡᱮ ᱤᱭᱟᱹ ᱱᱚ ᱱᱚᱝᱠᱟ ᱵᱚᱨᱥᱟ
ᱦᱮᱸᱮᱸ
ᱟᱫᱚ ᱢᱚᱴᱟᱟᱢᱩᱴᱤ ᱚᱱᱟ ᱚᱱᱟ ᱥᱮᱞᱚ ᱠᱚᱛᱮ ᱢᱤᱱᱤ ᱠᱚᱛᱮ ᱯᱮ ᱫᱟᱜᱟ
ᱦᱳᱭ ᱤᱱᱟᱹ ᱠᱟᱛᱮ ᱫᱟᱜ ᱦᱩᱭᱩᱜᱼᱟ ᱟᱫᱚ
ᱯᱮ ᱞᱟᱦᱟ ᱫᱟᱲᱮᱭᱟᱜᱼᱟ
ᱦᱮᱸ ᱞᱟᱦᱟᱭ ᱠᱷᱟᱭ ᱞᱮ ᱞᱟᱦᱟᱭ ᱫᱟᱲᱮᱭᱟᱜ ᱟᱫᱚ ᱱᱮᱥ ᱜᱮ ᱱᱟᱜ ᱡ ᱡᱟᱹᱥᱛᱤ ᱫᱟᱜ ᱧᱚᱜ ᱠᱟᱱᱟ ᱟᱞᱮ ᱥᱮᱫ ᱫᱚ ᱱᱟᱜ ᱫᱚ ᱜᱟᱱ ᱠᱟᱱᱟ ᱟᱞᱮ ᱥᱮᱫ ᱫᱚ ᱨᱚᱦᱚᱭ ᱠᱚ ᱡᱟᱦᱟᱸ ᱛᱚᱲᱟ ᱵᱟᱲᱟ ᱦᱩᱭ ᱞᱮᱱᱟ ᱚᱱᱟ ᱠᱚ ᱦᱟᱨᱟ ᱠᱟᱛᱮᱮᱫ ᱟᱫᱚ ᱥᱤ ᱵᱟᱲᱟ ᱠᱟᱛᱮᱮᱫ ᱵᱟᱹᱫᱽ ᱠᱚᱜᱮ ᱦᱟᱜ ᱨᱚᱦᱚᱭ ᱩᱪᱟᱹᱲ ᱦᱩᱭᱩᱜᱼᱟ ᱟᱫᱚ ᱱᱮᱥ ᱜᱮᱱᱟᱜ ᱫᱟᱜ ᱜᱚᱫ ᱠᱟᱜᱼᱟ ᱱᱟᱦᱟᱜ ᱡᱟᱹᱥᱛᱤ ᱫᱚ ᱫᱚᱟᱢ ᱮᱱᱠᱷᱟᱱ ᱫᱚ ᱚᱱᱠᱟ ᱫᱚ ᱵᱟᱭ ᱫᱟᱜ ᱠᱟᱜᱼᱟ ᱠᱚᱲ ᱫᱟᱜᱛᱟᱦᱮᱱ ᱦᱳᱭ
ᱟᱫᱚ ᱦᱟᱱᱟ ᱫᱷᱟᱣ ᱡᱟᱦᱟᱸ ᱞᱮᱠᱟ ᱧᱮᱞᱞᱟ ᱟᱠᱟᱱᱟ ᱦᱟᱱᱟ ᱫᱷᱟᱣ ᱫᱚ ᱟᱹᱰᱤ ᱫᱮᱨᱤ ᱠᱟ ᱠᱟᱛᱮᱮᱫ ᱜᱮ ᱫᱟᱜ ᱫᱚ ᱞᱟᱜᱟᱣ ᱞᱮᱱᱟ
ᱦᱮᱸ ᱦᱮᱸ
ᱱᱤᱭ ᱡᱚ ᱚᱱᱠᱟ ᱵᱟᱝ ᱢᱚᱱᱮᱜ ᱠᱟᱱᱟ ᱛᱚ ᱢᱚᱱᱮ ᱦᱩᱭᱩᱜ ᱠᱟᱱᱟ ᱡᱮ ᱛᱟᱲᱟᱛᱟᱲᱤ ᱜᱮ ᱱᱚᱝᱠᱟ ᱨᱚᱦᱚᱭ ᱠᱟᱹᱢᱤ ᱫᱚ ᱟᱨᱟᱢᱵᱷᱚ ᱜᱟᱱᱚᱜᱼᱟ ᱟᱫᱚ ᱪᱮᱫ ᱞᱮᱠᱟ ᱩᱱ ᱟᱵᱚᱦᱟᱣᱟ ᱛᱟᱦᱮᱱᱟ ᱟᱫᱚ ᱡᱟᱦᱟᱸ ᱫᱤᱥᱚᱢ ᱠᱚᱨᱮ ᱫᱚ ᱠᱚᱢ ᱫᱟᱜ ᱛᱮᱜᱮ ᱟᱫᱚ ᱚᱱᱟ ᱫᱚ ᱚᱱᱟ ᱦᱟᱥᱟ ᱠᱚᱫᱚ ᱫᱟᱜᱚᱜ ᱛᱟᱠᱚ
ᱦ ᱦᱮᱸ
ᱟᱞᱮ ᱯᱦᱴᱟ ᱨᱮᱫᱚ ᱩᱱᱠᱩ ᱦᱟᱥᱟ ᱦᱥᱟ ᱠᱚᱢᱟ ᱠᱚᱢ ᱜᱮᱭᱟ ᱠᱤᱪᱷᱩ ᱠᱤᱪᱷᱩ ᱦᱟᱥᱟ ᱠᱚᱫᱚ ᱢᱮᱱᱟᱜᱼᱟ ᱡᱮ ᱚᱱᱠᱟ ᱫᱟᱜᱚᱜᱼᱟ ᱞᱚᱜᱚᱱ ᱧᱚᱜ ᱜᱮ ᱚᱱᱟ ᱠᱚᱫᱚ ᱞᱚᱜᱚᱱ ᱧᱚᱜ ᱞ ᱦᱚᱭ ᱟᱫᱚ ᱰᱟᱹᱦᱤ ᱦᱟᱥᱟ ᱦᱚᱸ ᱢᱮᱱᱟᱜᱼᱟ ᱟᱫᱚ ᱚᱱᱟ ᱠᱚᱫᱚ ᱠᱟᱹᱴᱤᱡ ᱫᱚᱢᱮ ᱧᱚᱜ ᱜᱮ ᱫᱟᱜ ᱞᱟᱹᱠᱛᱤᱭᱟ
ᱦᱳᱭ ᱦᱳᱭ
ᱟᱫᱚ ᱟᱯᱮ ᱯᱟᱦᱴᱟ ᱨᱮᱫᱚ ᱪᱮᱫᱠᱟ ᱚᱱᱠᱟ ᱢᱟᱱᱮ ᱦᱟᱥᱟ ᱠᱚᱫᱚ ᱠᱚᱢ ᱧᱚᱜ ᱫᱟᱜ ᱠᱷᱟᱱ ᱜᱮ ᱫᱟᱜ ᱜᱚᱫᱚᱜᱼᱟ
ᱵᱟᱝ ᱠᱚᱢ ᱧᱚᱜ ᱫᱟᱜ ᱛᱮᱫᱚ ᱵᱟᱭ ᱫᱟᱜᱚᱜᱼᱟ ᱟᱞᱮᱥᱮᱫ ᱦᱚᱸ ᱫᱷᱤᱨᱤ ᱦᱟᱥᱟ ᱜᱮ ᱡᱟᱹᱥᱛᱤ ᱢᱮᱱᱟᱜ ᱟᱠᱟᱫᱟ ᱱᱟᱟᱜ ᱫᱷᱟᱹᱨ ᱫᱤᱥᱚᱢ ᱧᱚᱜ ᱦᱚᱲ ᱫᱚ ᱱᱟᱜ ᱟᱞᱮ ᱫᱚ ᱟᱫᱚ ᱩᱱᱟᱹᱜ ᱡᱟᱹᱥᱛᱤ ᱫᱟᱜ ᱞᱮᱱᱟ ᱜᱮ ᱞᱚᱦᱚᱫᱚᱜᱼᱟ ᱦᱟᱥᱟ ᱠᱷᱚᱱᱟᱜ ᱚᱠᱟ ᱠᱚᱪᱚᱭ ᱢᱤᱫ ᱵᱟᱨ ᱫᱚ ᱱᱟᱥᱮ ᱱᱟᱥᱮ ᱫᱟᱜ ᱛᱮ ᱤᱱᱠᱟᱹ ᱞᱚᱦᱚᱫ ᱜᱚᱫᱚᱜ ᱟᱨ ᱵᱟᱝᱠᱷᱟᱱ ᱫᱚ ᱡᱟᱹᱥᱛᱤ ᱛᱮᱫᱚ ᱡᱟᱹ ᱪᱮᱫᱟᱜ ᱠᱚᱛᱮ ᱜᱤᱦᱟᱜ ᱞᱚᱥᱚᱫᱚᱜᱼᱟ ᱞᱚᱦᱚᱫ ᱜᱚᱫᱚᱜᱼᱟ
ᱛᱚᱞᱟ ᱠᱚᱫᱚ ᱛᱟᱦᱚᱞᱮ ᱦᱟᱨᱟ ᱠᱟᱱᱟᱱ ᱛᱟᱯᱮᱭᱟᱞᱟᱹᱭ ᱭᱤᱫᱟᱢ
ᱦᱮᱸ ᱛᱚᱲᱟ ᱠᱚᱫᱚ ᱦᱟᱨᱟ ᱟᱠᱟᱱᱟ
ᱟᱞᱮ ᱦᱚᱸᱜ ᱱᱚᱛᱮ ᱫᱚ ᱛᱚᱞᱟ ᱠᱚᱫᱚ ᱠᱟᱹᱴᱤᱡ ᱦᱩᱰᱤᱧ ᱧᱚᱜ ᱜᱮᱭᱟ ᱡᱟᱱᱟᱢᱚᱜ ᱠᱟᱱᱟ
ᱦᱮᱸ
ᱟᱨ ᱠᱤᱪᱷᱩ ᱫᱚ ᱦᱚᱭᱚᱭ ᱢᱳᱵᱚᱛᱤ ᱠᱚ ᱡᱚᱢᱠᱟᱛᱮ ᱠᱚ ᱜᱤᱲᱤ ᱟᱠᱟᱭᱟ᱾ ᱢᱟᱱᱮ ᱫᱮᱨᱤ ᱧᱚᱜ ᱠᱟᱛᱮᱜ ᱜᱮᱠᱚ ᱨᱚᱦᱚᱭᱟ᱾
ᱦᱮᱸ ᱦᱮᱸ᱾
ᱢᱟᱱᱮ᱾ ᱮᱜᱟᱨᱚ ᱚᱱᱛᱮ ᱢᱟᱱᱮ ᱰᱮᱨᱤ ᱧᱚᱜ ᱠᱟᱛᱮᱜ ᱠᱚ ᱜᱤᱲᱤ ᱟᱠᱟᱫᱟ ᱩᱱᱠᱩ ᱫᱚ ᱠᱟᱹᱴᱤᱡ᱾ ᱡᱟᱹᱥᱛᱤ ᱧᱚᱜ ᱫᱟᱜ ᱞᱟᱜᱟᱜᱼᱟ ᱥᱮ ᱟᱫᱚ᱾
ᱦᱮᱸ ᱦᱮᱸ᱾
ᱩᱱᱠᱷᱟᱱ ᱫᱚ ᱠᱟᱹᱴᱤᱡ ᱵᱚᱨᱥᱟ ᱦᱚᱸ ᱧᱩᱨᱩ ᱜᱚᱫᱚᱜᱼᱟ᱾ ᱟᱫᱚ ᱩᱱ ᱚᱠᱛᱚᱨᱮ ᱚᱱᱟ ᱛᱚᱞᱟ ᱫᱚ ᱦᱟᱨᱟᱜᱼᱟ᱾ ᱚᱱᱟᱠᱟ ᱫᱚ ᱵᱦᱟ ᱵᱷᱟᱜ᱾ ᱜᱤ ᱫᱟᱜᱚᱜᱼᱟ ᱩᱥᱟᱹᱨᱟ ᱧᱚᱜ ᱚᱱᱟ ᱠᱚᱫᱚ᱾ ᱞᱟᱦᱟ ᱧᱚᱜ ᱛᱚᱞᱟ ᱜᱤᱲᱤ ᱫᱚᱦᱚ ᱟᱠᱟᱫᱟ ᱠᱚ ᱚᱱᱠᱟ᱾
ᱟᱪᱷᱟ᱾ ᱦᱳᱭ ᱚᱱᱠᱟ ᱜᱮ ᱟᱫᱚ᱾ ᱱᱮᱥ ᱜᱮ ᱱᱟᱦᱟᱜ ᱮ ᱫᱟᱜ ᱜᱚᱫ ᱟᱠᱟᱫ ᱛᱮ ᱚᱱᱛᱮ ᱨᱚᱦᱚᱭ ᱦᱚᱠᱚ ᱞᱚᱜᱚᱱ ᱧᱚᱜ ᱟᱠᱟ ᱠᱚ ᱱᱟᱦᱟᱜ᱾ ᱵᱟᱝᱠᱷᱟᱱ ᱫᱚ ᱚᱱᱠᱟ ᱜᱮ ᱦᱳᱭ᱾
ᱦᱩᱲᱩ ᱠᱚ ᱵᱟᱫᱛᱮ ᱱᱤᱭᱟᱹ ᱜᱷᱟᱹᱲᱤ ᱫᱚ ᱪᱮᱜ ᱠᱚ ᱪᱟᱥ ᱢᱮᱱᱟᱜᱼᱟ ᱚᱱᱟ ᱥᱚᱵᱡᱤ ᱠᱚ ᱮᱢᱟᱱ ᱛᱮᱱᱟᱜ ᱠᱚ᱾
ᱦᱮᱸ ᱥᱚᱵᱡᱤ ᱠᱚ ᱦᱟᱛᱟᱱᱟᱜ ᱫᱚ ᱢᱮᱱᱟᱜᱼᱟ ᱦᱟᱜ᱾ ᱦᱮᱸᱵᱮᱸᱜᱟᱲ ᱠᱚ ᱴᱟᱢᱟᱴᱳᱨ ᱠᱚ ᱦᱟᱸᱜ ᱡᱟᱦᱟ ᱜᱮ ᱪᱟᱥ ᱜᱟᱱᱚᱜ ᱠᱟᱱᱟ ᱦᱟᱸᱜ᱾ ᱢᱟᱱᱮ ᱱᱤᱭᱟᱹ ᱥᱤᱡᱟᱹᱱ ᱨᱮ ᱦᱮᱸ᱾
ᱟᱫᱚᱵᱤᱱ ᱞᱟᱹᱭ ᱮᱠ ᱫᱚ ᱚᱱᱟ ᱰᱟᱺᱦᱤ ᱦᱟᱥᱟ ᱠᱚ ᱟᱨ ᱥᱟᱶᱛᱮ ᱚᱱᱟ ᱫᱟᱜ ᱵᱮᱵᱚᱥᱛᱷᱟ ᱠᱚ ᱢᱚᱴᱟᱟᱢᱩᱴᱤ ᱢᱮᱱᱟᱜᱼᱟ᱾
ᱦᱮᱸ ᱢᱮᱴᱟᱢᱩᱴᱤ ᱢᱮᱱᱟᱜᱼᱟ ᱦᱟᱜ᱾ ᱟᱫᱚ ᱚᱱᱠᱟᱜᱮ ᱚᱲᱟᱜ ᱨᱮ ᱪᱟᱥ ᱵᱟᱲᱟ ᱞᱮᱠᱟ ᱪᱟᱥ ᱡᱚᱢ ᱞᱮᱠᱟ ᱜᱮ ᱱᱟᱦᱟᱜ ᱨᱚᱦᱚᱭ ᱫᱚ ᱵᱟᱲᱜᱮ ᱠᱚᱨᱮ᱾ ᱴᱮ ᱵᱟᱝᱠᱷᱟᱱ ᱵᱟᱹᱫᱽ ᱠᱚᱨᱮ ᱡᱟᱦᱟ ᱜᱮ ᱠᱷᱟᱹᱞᱤ ᱠᱚ ᱢᱮᱱᱟᱜ ᱟᱠᱟ ᱱᱟᱦᱟᱜ᱾ ᱥᱮ ᱠᱟᱹᱣᱰᱤ ᱟᱨᱡᱟᱣ ᱞᱮᱠᱟ ᱫᱚ ᱦᱟᱜ ᱵᱟᱞᱮ ᱪᱟᱥ ᱜᱮᱭᱟ ᱡᱟᱦᱟ ᱜᱮ ᱚᱲᱟᱜ ᱨᱮ᱾ ᱩᱛᱩ ᱵᱩᱞᱩᱝ ᱡᱚᱢ ᱵᱟᱠᱷᱨᱟ ᱞᱮᱠᱟ᱾
ᱟᱪᱷᱟ ᱟᱪᱷᱟ ᱟᱫᱚ᱾
ᱦᱮᱸ᱾
ᱚᱲᱟᱜ ᱨᱮᱦᱚᱸ ᱟᱫᱚ ᱠᱟᱹᱢᱤ ᱦᱚᱲ ᱠᱚ ᱞᱟᱹᱠᱛᱤᱭᱟᱛᱚ ᱦᱮᱸ ᱥᱮ ᱵᱟᱝ ᱫᱚᱵᱮ ᱱᱟᱣᱟ ᱠᱟᱹᱴᱤᱡ ᱢᱟᱨᱟᱝ ᱧᱚᱜ ᱪᱟᱥ᱾ ᱜᱟᱱᱚᱜᱼᱟ ᱟᱫᱚ ᱚᱱᱠᱟ ᱢᱚᱛᱚ ᱠᱟᱹᱢᱤ ᱦᱚᱲ᱾ ᱡᱩᱫᱤ ᱥᱟᱸᱜᱮ ᱧᱚᱜ ᱵᱟᱠᱚ ᱛᱟᱦᱮᱱᱟ ᱚᱱᱠᱟ ᱡᱩᱫᱤ ᱮᱠᱞᱟ ᱫᱚ᱾ ᱵᱟᱞᱟᱮ ᱦᱚᱲ ᱫᱚ ᱟᱫᱚ ᱵᱤᱥᱤ ᱵᱟᱝ ᱪᱟᱥᱚᱜᱼᱟ ᱡᱟᱦᱟ ᱜᱮ ᱡᱚᱢ ᱞᱮᱠᱟ᱾
ᱦᱮᱸ ᱡᱟᱦᱟᱜᱮ ᱡᱚᱢ ᱞᱮᱠᱷᱟ ᱜᱮ᱾
ᱟᱫᱚ ᱚᱱᱟ ᱫᱚ ᱡᱚᱢ᱾ ᱡᱚᱢ ᱞᱮᱠᱟ ᱦᱚᱸ ᱟᱫᱚ ᱢᱤᱫᱴᱟᱝ ᱥᱩᱵᱤᱫᱷᱟ ᱧᱟᱢᱚᱜᱼᱟ ᱡᱮ ᱚᱱᱟ ᱫᱚ ᱵᱟᱡᱟᱨ ᱠᱚ ᱥᱮᱱ ᱵᱟᱝ ᱦᱩᱭᱩᱜᱼᱟ᱾
ᱦᱮᱸ᱾
ᱟᱨ ᱠᱚ ᱯᱚᱭᱥᱟ ᱠᱚᱦᱚᱸ ᱵᱟᱝ ᱠᱷᱚᱨᱚᱪᱚᱜᱼᱟ᱾
ᱦᱳᱭ ᱦᱳᱭ ᱡᱟᱹᱥᱛᱤ ᱯᱩᱭᱥᱟᱹ ᱠᱚ ᱵᱟᱭ ᱠᱷᱚᱨᱚᱪᱚᱜᱼᱟ ᱵᱟᱡᱟᱨ ᱠᱚ ᱫᱤᱱ ᱫᱤᱱ ᱵᱟᱭ ᱪᱟᱞᱟᱣ ᱦᱩᱭᱩᱜᱼᱟ᱾
ᱦᱩᱸ ᱚᱱᱟᱜᱮ ᱡᱟᱦᱟ ᱜᱮ ᱠᱷᱚᱨᱪᱟ ᱠᱚ ᱵᱟᱧᱪᱟᱜ᱾
ᱦᱚᱭ᱾
ᱟᱫᱚ ᱡᱮᱦᱩᱛᱩ᱾ ᱥᱩᱨ ᱥᱩᱨ ᱨᱮ ᱚᱲᱟᱜ ᱥᱩᱨ ᱨᱮ ᱡᱩᱫᱤ ᱚᱱᱠᱟ ᱠᱷᱮᱛ ᱠᱚ ᱛᱟᱦᱮᱱᱟ ᱫᱟᱜ ᱵᱮᱵᱚᱥ ᱛᱟᱠᱚ ᱛᱟᱦᱮᱱᱟ ᱛᱟᱦᱚᱞᱮ ᱟᱫᱚ ᱟᱵᱚ ᱫᱚ᱾ ᱚᱱᱠᱟ ᱨᱚᱦᱚᱭ ᱫᱚᱦᱚ ᱞᱟᱹᱠᱛᱤ ᱠᱟᱱ ᱛᱟᱵᱚᱱᱟ ᱡᱮᱦᱩᱛᱩ ᱢᱟᱱᱮ ᱟᱵᱚ ᱫᱚ ᱟᱹᱛᱩ ᱫᱤᱥᱚᱢ ᱨᱮᱱ ᱦᱚᱲ ᱠᱟᱱᱟ ᱵᱚᱱ ᱟᱵᱚ ᱫᱚ᱾ ᱡᱩᱫᱤ ᱵᱚᱱ ᱨᱚᱦᱚᱭ ᱫᱚᱦᱚ ᱠᱟᱜᱼᱟ ᱚᱱᱠᱟ ᱛᱟᱦᱚᱞᱮ ᱠᱤᱨᱤᱧ ᱵᱟᱝ ᱦᱩᱭ ᱟᱵᱚᱱᱟ ᱾ ᱡᱟ ᱟᱵᱚ ᱦᱚᱸ ᱡᱩᱫᱤ ᱵᱟᱡᱟᱨ ᱞᱮᱠᱟ ᱜᱮᱵᱚᱱ ᱠᱤᱨᱤᱧᱟ ᱛᱟᱦᱚᱞᱮ ᱚᱸᱰᱮ ᱠᱚ᱾ ᱠᱷᱚᱨᱪᱟ ᱵᱟᱹᱲᱛᱤᱜᱼᱟ᱾ ᱚᱱᱛᱮᱵᱚᱱ ᱠᱷᱚᱨᱪᱟ ᱞᱮᱠᱷᱟᱱ ᱟᱨᱦᱚ ᱮᱴᱟᱜ ᱥᱮᱫ ᱵᱟᱝ ᱠᱩᱲᱟᱹᱜ ᱛᱟᱵᱚᱱᱟ᱾
ᱦᱳᱭ ᱦᱳᱭ᱾ ᱱᱚᱝᱠᱟ ᱠᱟᱛᱮ ᱜᱮ ᱪᱟᱥ ᱵᱟᱲᱟ ᱦᱩᱭᱩᱜ ᱠᱟᱱᱟ ᱦᱟᱜ᱾
ᱟᱪᱪᱷᱟ ᱟᱪᱪᱷᱟ᱾
ᱚᱸ
ᱛᱟᱦᱞᱮ ᱚᱱᱟ ᱤᱭᱟᱹ ᱠᱚᱫᱚ? ᱥᱚᱵᱡᱤ ᱠᱚᱫᱚ ᱚᱱᱟ ᱠᱚᱜᱮ ᱠᱚ ᱪᱟᱥᱟ᱾
ᱦᱚᱭ᱾
ᱟᱞᱮ ᱯᱟᱦᱴᱟ ᱨᱮᱫᱚ ᱪᱟᱥ ᱫᱚ ᱦᱩᱭᱩᱜ-ᱟ ᱚᱝᱠᱟᱜ ᱜᱮ ᱢᱚᱴᱟ ᱢᱩᱴᱤ ᱱᱤᱭᱟᱹ ᱜᱷᱟᱹᱲᱤᱡ ᱫᱚ ᱟᱹᱞᱩ ᱠᱚ᱾
ᱦᱮᱸ ᱫᱟᱜ ᱥᱩᱵᱤᱫᱟ ᱱᱟᱜ ᱢᱮᱱᱟᱜ ᱜᱮᱭᱟ ᱛᱟᱞᱮ ᱟᱯᱮᱥᱮᱫ ᱦᱚᱸ
ᱟᱹᱞᱩ ᱠᱚ ᱟᱹᱰᱤ ᱡᱟᱹᱥᱛᱤ ᱠᱟᱨᱛᱮ ᱪᱟᱥᱚᱜ-ᱟ ᱟᱹᱞᱩ ᱟᱨ ᱱᱮᱛᱟᱨ ᱫᱚ ᱠᱷᱚᱥᱞᱟ ᱡᱮᱢᱚᱱ ᱛᱟᱦᱮ ᱠᱟᱱᱟ ᱠᱷᱚᱥᱞᱟ ᱠᱚᱫᱚ ᱚᱭ ᱡᱟᱦᱟᱸ ᱥᱤᱛᱩᱝ ᱯᱟᱨᱚᱢᱱᱟ ᱚᱱᱟ ᱨᱮᱠᱚ ᱥᱟᱢᱴᱟᱣ
ᱦᱩᱸ ᱦᱩᱸ ᱦᱮᱸ
ᱛᱟᱞᱮ ᱚᱱᱟ ᱠᱷᱚᱥᱞᱟ ᱠᱚᱫᱚ ᱟᱯᱮᱥᱮᱫ ᱫᱚ ᱠᱚ ᱮᱨᱮᱜ-ᱟ ᱥᱮ
ᱵᱟᱣ ᱟᱞᱮ ᱥᱮᱫ ᱫᱚ ᱵᱟᱠᱚ ᱮᱨ ᱠᱟᱫᱟ ᱚᱝᱠᱟ
ᱦᱩᱸ
ᱚ ᱛᱷᱟᱞᱮ ᱦᱟᱜ ᱚᱠᱟ ᱥᱮᱫ ᱨᱮ ᱚᱲᱟᱜ ᱨᱮ ᱦᱮᱸ ᱦᱮᱸ ᱦᱮᱸ ᱟᱞᱮᱥᱮᱫ ᱫᱚ ᱱᱟᱜ ᱠᱷᱚᱥᱞᱟ ᱠᱚᱫᱚ ᱵᱟᱠᱚ ᱪᱟᱥ ᱠᱟᱜ-ᱟ ᱡᱟᱦᱳᱠ ᱚᱱᱟ ᱠᱚᱜᱮ ᱠᱚ ᱪᱟᱥ ᱵᱟᱲᱟ ᱠᱟᱜ-ᱟ
ᱟᱫᱚ ᱠᱷᱚᱥᱞᱟ ᱠᱚ ᱪᱟᱥᱚᱜ ᱠᱟᱱ ᱨᱮᱚᱸ ᱩᱱᱟᱹᱜ ᱟᱫᱚ ᱟᱞᱮ ᱯᱟᱴᱟ ᱨᱮ ᱫᱚᱢᱮ ᱫᱚᱢᱮ ᱡᱳᱨ ᱜᱮ ᱪᱟᱥ ᱫᱚ ᱦᱩᱭᱩᱜ-ᱟ ᱚᱱᱟᱠᱚ ᱠᱷᱚᱥᱞᱟ ᱠᱚᱦᱚᱸ
ᱡᱟᱦᱟᱸ ᱠᱚᱠᱚ ᱟᱹᱞᱩ ᱠᱚ ᱠᱚ ᱨᱚᱦᱚᱭᱟ ᱡᱟᱦᱟᱸ ᱠᱷᱮᱛ ᱠᱚᱨᱮ ᱟᱫᱚ ᱡᱷᱚᱛᱚ ᱜᱮ ᱚᱱᱟ ᱠᱷᱚᱥᱞᱟ ᱠᱚ ᱮᱨ ᱠᱟᱜ-ᱟ ᱚᱱᱟ ᱫᱚ ᱟᱫᱚ ᱚᱱᱟ ᱠᱚᱰᱨᱤ ᱚᱱᱟ ᱨᱮ ᱫᱚ ᱟᱫᱚ ᱛᱚᱵᱩ ᱨᱮᱦᱚᱸ ᱧᱮᱞᱚᱜ ᱠᱟᱱᱟ ᱵᱟᱡᱟᱨ ᱨᱮᱜᱮ ᱩᱱᱟᱹᱜ ᱠᱚᱥᱞᱟ ᱠᱚ ᱛᱩᱲᱤ ᱠᱚ ᱦᱩᱭᱩᱜ ᱠᱟᱱ ᱨᱮᱦᱚᱸ ᱱᱤᱭᱟᱹ ᱜᱷᱟᱹᱲᱤᱡ ᱧᱮᱞᱚᱜ ᱠᱟᱱᱟ ᱵᱟᱡᱟᱨ ᱨᱮ ᱥᱩᱱᱩᱢ ᱫᱟᱢ ᱱᱤᱛᱚᱜ ᱟᱹᱰᱤ ᱡᱟᱹᱥᱤ ᱜᱮᱭᱟ
ᱦᱮᱸ ᱦᱮᱸ ᱟᱹᱵᱤ ᱡᱟᱹᱥᱛᱤ ᱠᱟᱱᱟ ᱦᱩᱸ
ᱪᱮᱜᱠᱟ ᱟᱯᱮ ᱥᱮᱫ ᱫᱚ ᱱᱚᱣᱟ ᱥᱩᱱᱩᱢ ᱛᱩᱲᱤ ᱥᱩᱱᱩᱢ ᱡᱟᱦᱟᱸ ᱫᱚ ᱩᱛᱩ ᱨᱮ ᱞᱟᱜᱟᱜ ᱠᱟᱱ ᱛᱟᱵᱚᱱᱟ ᱛᱤᱱᱟᱹᱜ ᱠᱟᱛᱮ ᱚᱱᱛᱮ ᱫᱚ
ᱟᱞᱮ ᱥᱮᱫ ᱦᱚ ᱚᱝᱠᱟ ᱡᱟᱹᱥᱛᱤ ᱠᱟᱱ ᱜᱮᱭᱟ ᱱᱟᱸᱜ ᱡᱟᱹᱥᱛᱤ ᱫᱚ ᱟᱫᱚ ᱟᱫᱚ ᱩᱱᱟᱹᱜ ᱥᱩᱵᱤᱫᱟ ᱫᱚ ᱵᱟᱝ ᱟᱫᱚ ᱠᱤᱨᱤᱧ ᱠᱟᱛᱮᱜ ᱜᱤ ᱟᱜᱩ ᱦᱩᱭᱩᱜ ᱠᱟᱱᱟ ᱡᱟᱦᱟᱸ ᱜᱮ ᱠᱚᱢᱥᱚᱢ
ᱚᱱᱠᱟ ᱛᱤᱱᱟᱹᱜ ᱟᱹᱞᱤᱧ ᱦᱚᱞᱤᱧ ᱟᱸᱡᱚᱢ ᱞᱮᱫ ᱚᱱᱠᱟ ᱵᱟᱨᱚ ᱴᱟᱠᱟ ᱛᱮᱨᱚ ᱴᱟᱠᱟ ᱥᱮ ᱛᱤᱱᱟᱹᱜ
ᱦᱩᱸ ᱦᱩᱸ
ᱟᱫᱚ ᱩᱱᱟᱹᱜ ᱫᱚ ᱟᱞᱮ ᱫᱚ ᱵᱟᱝᱞᱮ ᱦᱟᱛᱟᱣᱟ ᱛᱚ ᱟᱫᱚ ᱚᱝᱠᱟ ᱛᱩᱲᱤ ᱠᱚ ᱛᱤᱞᱢᱤᱧ ᱠᱚ ᱪᱟᱥ ᱫᱚ ᱦᱩᱭᱩᱜ ᱜᱮᱭᱟ ᱚᱱᱟ ᱠᱚᱜᱮᱞᱮ ᱫᱚᱦᱚ ᱠᱟᱜ-ᱟ ᱥᱟᱢᱴᱟᱣ ᱠᱟᱛᱮ ᱡᱟᱦᱟᱸ ᱜᱮᱞᱮ ᱟᱹᱠᱷᱨᱤᱧ ᱵᱟᱲᱟ ᱠᱮᱫᱟ ᱟᱨ ᱠᱤᱪᱷᱩ ᱫᱚ ᱫᱚᱦᱚ ᱠᱟᱜ-ᱟ ᱞᱮ ᱚᱱᱟ ᱥᱩᱱᱩᱢ ᱡᱚᱢ
ᱦᱩᱸ
ᱠᱤᱨᱤᱧ ᱢᱟ ᱫᱚᱢᱮ ᱡᱟᱹᱥᱛ ᱠᱟᱱ ᱚᱝᱠᱟ ᱫᱟᱢ ᱟᱫᱚ ᱚᱲᱟᱜ ᱨᱮᱱᱟᱜ ᱛᱟᱦᱟ ᱞᱮᱱᱠᱷᱟᱱ ᱟᱫᱚ ᱛᱮ ᱵᱷᱟᱜᱤᱜ
ᱵᱷᱟᱹᱜᱤᱜ-ᱟ ᱦᱳᱭ ᱚᱱᱟᱜᱤ ᱵᱟᱹᱲᱛᱤ ᱞᱮᱱᱠᱷᱟᱱ ᱟᱨᱦᱚᱸ ᱦᱮᱸ ᱪᱮᱫ ᱵᱮᱱ ᱞᱟᱹᱭ
ᱟᱹᱞᱩ ᱠᱚᱫᱚ ᱪᱟᱥ ᱚᱱᱛᱮ ᱫᱚ ᱵᱟᱝ ᱦᱩᱭᱩᱜ-ᱟ ᱛᱟᱦᱚᱞᱮ?
ᱵᱟ ᱟᱹᱞᱩ ᱠᱚᱫᱚ ᱚᱱᱛᱮ ᱟᱞᱮ ᱥᱮᱜ ᱫᱚ ᱵᱟᱭ ᱦᱩᱭᱩᱜ-ᱟ ᱪᱟᱥ ᱫᱚ᱾
ᱟᱫᱚ ᱦᱩᱲᱩ ᱜᱮ ᱛᱟᱦᱚᱞᱮ ᱵᱟᱨ ᱡᱷᱚᱠᱟ ᱠᱚ ᱨᱚᱦᱚᱭᱟ ᱛᱟᱦᱚᱞᱮ ᱡᱟᱹᱱᱤᱡ?
ᱦᱚᱭ ᱦᱩᱲᱩ ᱜᱮ ᱵᱟᱨ ᱡᱚᱠᱷᱟ ᱞᱮ ᱨᱚᱦᱚᱭᱟ᱾ ᱦᱟᱹᱲᱩ ᱠᱚᱫᱚ ᱚᱝᱠᱟ ᱫᱚ ᱵᱟᱭ ᱦᱩᱭᱩᱜ-ᱟ ᱡᱟᱦᱟᱸ ᱱᱟᱜ ᱠᱚᱫᱚ᱾
ᱩᱸᱻ᱾
ᱮ ᱦᱮᱸ᱾
ᱚᱱᱟ ᱫᱷᱚᱨᱚᱱ ᱨᱮ ᱟᱨ ᱛᱟᱦᱚᱞᱮ ᱚᱱᱟ ᱵᱚᱨᱥᱟ ᱨᱮᱦᱚᱸ ᱦᱩᱲᱩ ᱜᱮ᱾
ᱦᱚᱸ ᱦᱩᱲᱩ᱾
ᱟᱫᱚ ᱱᱤᱛᱚᱜ ᱚᱸᱼᱼ ᱦᱩᱲᱩ ᱫᱟᱢ ᱡᱟᱦᱟᱸ ᱞᱮᱠᱟ ᱛᱟᱦᱮᱱ ᱮ ᱨᱮᱦᱚᱸ ᱢᱚᱴᱟᱼᱢᱩᱴᱤ ᱫᱷᱚᱨᱚᱱ ᱨᱮᱫᱚ ᱵᱷᱟᱜᱤ ᱫᱟᱢᱼᱼ ᱯᱮ ᱧᱟᱢᱚᱛ ᱦᱩᱲᱩ ᱨᱮᱱᱟᱜ᱾
ᱦᱚᱸᱭ ᱦᱚᱸᱭ᱾
ᱟᱪᱪᱷᱟ ᱟᱪᱪᱷᱟ᱾
ᱦᱚᱭ ᱟᱫᱚ ᱮᱴᱟᱜ ᱟᱜ ᱮᱴᱟᱜᱟᱜᱼᱼ ᱦᱚᱸ ᱦᱚᱭ᱾
ᱟᱞᱮ ᱡᱚᱞ ᱫᱚ ᱩᱱᱟᱹᱜ ᱫᱷᱚᱨᱚᱱ ᱨᱮᱫᱚ ᱵᱟᱝ ᱪᱟᱥᱚᱜ-ᱟ᱾
ᱚᱸᱻ᱾
ᱛᱟᱦᱚᱞᱮ ᱚᱱᱟ ᱫᱷᱚᱨᱚᱱ ᱫᱤᱱ ᱟᱫᱚ ᱚᱱᱟ ᱦᱩᱲᱩ ᱫᱚᱼᱼ ᱛᱟᱦᱚᱞᱮ ᱩᱱ ᱨᱮᱦᱚᱸ ᱛᱟᱦᱚᱞᱮ ᱟᱹᱰᱤ ᱡᱟᱹᱥᱛᱤ ᱦᱩᱭᱩᱜ ᱜᱮᱭᱟ ᱚᱱᱛᱮ ᱫᱚ᱾
ᱦᱮᱸ ᱡᱟᱹᱥᱛᱤ ᱜᱮ ᱦᱩᱭᱩᱜ ᱜᱮᱭᱟ ᱟᱨ ᱮᱴᱟᱜ ᱡᱤᱱᱤᱥ ᱠᱚᱫᱚᱼᱼ ᱦᱮᱸ ᱮᱴᱟᱜ ᱡᱤᱱᱤᱥ ᱠᱚᱫᱚ ᱡᱟᱥᱛᱤ ᱩᱱᱟᱹᱜ ᱵᱟᱭ ᱦᱩᱭᱩᱜ-ᱟ ᱥᱮ ᱵᱤᱨ ᱫᱤᱥᱚᱢ ᱦᱚᱲ ᱛᱚ ᱱᱟᱜ ᱟᱞᱮ ᱫᱚ ᱟᱫᱚᱼᱼ ᱡᱟᱹᱥᱛᱤ ᱡᱤᱭᱟᱹᱞᱤ ᱠᱚ ᱢᱮᱱᱟᱜ ᱠᱚᱣᱟ᱾ ᱟᱫᱚ ᱩᱱᱠᱩ ᱜᱮ ᱠᱷᱩᱛᱤᱭ ᱠᱚ ᱦᱟᱹᱡᱩᱜ ᱟᱫᱚ ᱡᱚᱢ᱾ ᱠᱚ ᱦᱟᱹᱡᱩᱜ-ᱟ ᱦᱮᱸ ᱾
ᱩᱱᱠᱩ ᱦᱟᱹᱛᱤ ᱠᱚ ᱛᱟᱨᱯᱚᱨᱮ ᱥᱩᱠᱨᱤ ᱠᱚ᱾
ᱦᱮᱸ ᱦᱮᱸ ᱥᱩᱠᱨᱤ ᱠᱚ ᱦᱮᱱᱟᱜ ᱠᱚᱣᱟ᱾